ᱦᱮᱸ ᱱᱟᱯᱟᱭ ᱵᱟᱲᱟ ᱜᱮ᱾
ᱟᱨ ᱛᱚᱵᱮ ᱚᱠᱟ ᱯᱟᱥᱴᱟ ᱠᱷᱚᱱ ᱵᱮᱱ ᱨᱚᱲᱮᱜᱼᱟ?
ᱮᱸᱻ ᱱᱟ ᱤᱭᱟᱹᱟ ᱥᱮᱫ ᱠᱷᱚᱱ ᱢᱮᱫᱽᱱᱤᱯᱩᱨ᱾
ᱢᱮᱫᱽᱱᱤᱯᱩᱨ ᱵᱮᱝᱜᱚᱞ ᱯᱚᱱᱚᱛ ᱠᱷᱚᱱ ᱦᱟᱝ?
ᱵᱮᱝᱜᱚᱞ ᱯᱚᱱᱚᱛ, ᱟᱵᱤᱱᱟᱜ ᱫᱚ?
ᱟᱹᱞᱤᱧ ᱫᱚ ᱡᱷᱟᱲᱠᱷᱚᱸᱰ ᱯᱚᱱᱚᱛ ᱠᱷᱚᱱᱞᱤᱧ ᱨᱚᱲᱮᱫᱼᱟ᱾
ᱦᱩᱻ
ᱟᱨ ᱛᱚᱵᱮ ᱜᱚᱝᱠᱮ ᱱᱚᱣᱟ ᱞᱝ ᱠᱟᱛᱷᱟᱜᱼᱟ ᱡᱮᱻ ᱦᱚᱞᱟ ᱢᱟᱻ ᱛᱤᱨᱤᱥ ᱡᱩᱱ ᱢᱟᱱᱟᱣ ᱵᱟᱲᱟ ᱦᱩᱭᱱᱟ ᱦᱩᱞ ᱢᱟᱦᱟ ᱛᱚᱵᱮ ᱪᱮᱫ ᱞᱮᱠᱟ ᱯᱮ ᱢᱟᱱᱟᱣ ᱵᱟᱲᱟ ᱠᱮᱫᱟ ᱟᱯᱮᱥᱮᱫ ᱫᱚ?
ᱟᱢ ᱦᱚ ᱵᱷᱟᱜᱤ ᱜᱮ ᱱᱟᱯᱟᱭ ᱛᱮ ᱢᱚᱡᱽ ᱜᱮ ᱦᱩᱭ‌ᱱᱟ᱾
ᱦᱳᱭ ᱟᱞᱮ ᱯᱟᱥᱴᱟ ᱦᱚᱸ ᱟᱹᱰᱤ ᱱᱟᱯᱟᱭ ᱜᱤ ᱢᱟᱱᱟᱣ ᱵᱟᱲᱟ ᱦᱩᱭᱱᱟ ᱟᱞᱮ ᱫᱚ ᱱᱚᱸᱰᱮ ᱥᱩᱨᱩᱜ ᱟᱞᱮ ᱵᱷᱚᱜᱽᱱᱟᱰᱤ ᱚᱸᱰᱮ ᱥᱤᱫᱩ ᱠᱟᱹᱱᱩ ᱡᱟᱱᱟᱢ ᱡᱟᱭᱜᱟ ᱟᱞᱮ ᱫᱚᱞᱮ ᱛᱷᱚᱲᱟ ᱞᱮ ᱥᱩᱨ ᱧᱚᱜᱚᱜ ᱜᱤᱭᱟ ᱟᱫᱚ ᱚᱱᱟᱛᱮ ᱟᱞᱮ ᱫᱚᱞᱮ ᱪᱟᱞᱟᱣ ᱞᱮᱱᱟ ᱡᱚᱛᱚ ᱠᱚᱜᱮ, ᱟᱨ ᱟᱹᱰᱤ ᱱᱟᱯᱟᱭ ᱛᱮᱜᱮᱞᱮ ᱢᱟᱱᱟᱣ ᱠᱤᱫᱟ ᱟᱹᱰᱤ ᱟᱭᱢᱟ ᱦᱚᱲ ᱠᱚ ᱡᱟ ᱪᱟᱞᱟᱣ ᱞᱮᱱᱟ ᱠᱩ᱾ ᱟᱭᱢᱟ ᱵᱮᱝᱜᱚᱞ ᱯᱚᱱᱚᱛ ᱠᱷᱚᱱ ᱦᱚᱸᱠᱚ ᱦᱮᱡ ᱞᱮᱱᱟ᱾ ᱩᱬᱤᱥᱥᱟ ᱯᱚᱱᱚᱛ ᱠᱷᱚᱱ ᱦᱚᱸ ᱵᱤᱦᱟᱨ ᱯᱚᱱᱚᱛ ᱠᱷᱚᱱ ᱦᱚᱸᱠᱚ ᱦᱮᱡ ᱞᱮᱱᱟ᱾ ᱢᱟᱱᱟᱣ ᱞᱟᱹᱜᱤᱫ ᱟᱹᱰᱤ ᱵᱷᱤᱲ ᱛᱟᱦᱮᱸ ᱠᱟᱱᱟ᱾ ᱟᱨ ᱟᱹᱰᱤ ᱨᱟᱹᱥᱠᱟᱹ ᱵᱩᱡᱷᱟᱹᱣᱱᱟ ᱟᱨ ᱟᱹᱰᱤ ᱵᱷᱤᱲ ᱜᱤ ᱛᱟᱦᱮᱸ ᱠᱟᱱᱟ ᱟᱨ ᱯᱩᱞᱤᱥ ᱯᱨᱚᱥᱟᱥᱚᱱ ᱠᱚᱠᱚ ᱦᱮᱡ ᱞᱮᱱᱟ ᱟᱨ ᱤᱱᱟᱹ ᱠᱚᱨᱮᱱ ᱞᱳᱠᱟᱞ ᱟᱫᱷᱚᱠ ᱠᱚ ᱱᱮᱛᱟ ᱠᱚᱠᱚ ᱦᱮᱡ ᱞᱮᱱᱟ ᱟᱨ ᱟᱹᱰᱤ ᱱᱟᱯᱟᱭ ᱜᱮ ᱢᱟᱱᱟᱣ ᱦᱩᱭᱱᱟ᱾
ᱟᱨ ᱛᱚᱵᱮ ᱪᱮᱫ ᱵᱮᱱ ᱪᱤᱠᱟᱹ ᱵᱟᱲᱟᱭᱮᱫᱟ ᱟᱵᱮᱱ ᱫᱚ?
ᱦᱸ ᱴᱩᱠ ᱴᱟᱠ ᱢᱮᱱᱟᱜ ᱠᱟᱜ ᱞᱤᱧᱟ᱾
ᱛᱟᱦᱚᱞᱮ ᱟᱯᱮ ᱥᱮᱜ ᱪᱟᱥᱵᱟᱥ ᱠᱚᱫᱚ ᱪᱮᱫ ᱠᱚᱯᱮ ᱪᱟᱥ ᱵᱟᱥᱚᱜᱼᱟ?
ᱪᱟᱥᱵᱟᱥ ᱦᱳᱲᱳ ᱠᱚ ᱵᱚᱨᱥᱟ ᱨᱮ ᱦᱳᱬᱳ ᱠᱚ ᱨᱚᱦᱚᱭᱮᱫ ᱠᱟᱱᱟ᱾
ᱵᱚᱲᱥᱟ ᱨᱮ ᱦᱚᱲᱳ ᱠᱚ ᱨᱚᱦᱚᱭ ᱦᱩᱭᱩᱜᱼᱟ, ᱟᱨ ᱟᱯᱮ ᱥᱮᱫ ᱫᱚ?
ᱟᱞᱮᱥᱮᱡ ᱦᱚᱸ ᱦᱳᱲᱳ ᱠᱩᱜᱤ ᱦᱳᱲᱩ ᱠᱩᱜᱤ ᱞᱮ ᱪᱟᱥᱚᱜᱼᱟ ᱱᱤᱭᱟᱹ ᱚᱠᱛᱚ ᱢᱟ ᱟᱨ ᱨᱮᱭᱟᱲ ᱨᱮᱭᱟᱲ ᱚᱠᱛᱮ ᱢᱟ ᱚᱱᱟ ᱵᱤᱞᱟᱹᱛᱤ ᱵᱤᱞᱟᱹᱛᱤ ᱠᱩ ᱵᱮᱸᱜᱟᱲ ᱠᱩ, ᱟᱨ ᱮᱢᱟᱱᱻ ᱮᱢᱟᱱ ᱠᱚ, ᱟᱭᱢᱟ ᱟᱹᱞᱩ ᱠᱚ᱾ ᱨᱟᱦᱮᱲ ᱠᱚ, ᱛᱩᱲᱤ ᱠᱚ, ᱡᱚᱛᱚ ᱜᱮᱞᱮ ᱪᱟᱥᱚᱜᱼᱟ ᱟᱞᱮ ᱥᱮᱫ ᱦᱚᱸ ᱜᱟᱰᱟ ᱟᱲᱮ- ᱟᱲᱮ ᱛᱮ᱾ ᱤᱭᱟᱹ ᱢᱮᱱᱟᱜᱼᱟ, ᱜᱟᱰᱟ ᱫᱷᱟᱨᱮ- ᱫᱷᱟᱨᱮᱛᱮ, ᱠᱷᱮᱛ ᱠᱚᱨᱮ, ᱵᱟᱲᱜᱮ ᱠᱚᱨᱮ ᱦᱚᱸᱞᱮ ᱪᱟᱥᱚᱜ ᱜᱮᱭᱟ᱾ ᱡᱚᱛᱚ ᱵᱤᱞᱟᱹᱛᱤ ᱠᱚ, ᱵᱮᱸᱜᱟᱲ ᱠᱚ, ᱦᱩᱲᱩ ᱤ ᱪᱮᱫ ᱠᱚ ᱢᱮᱱᱟ ᱢᱟᱹᱨᱤᱪ ᱠᱚ᱾ ᱡᱚᱛᱚ ᱜᱮᱞᱮ ᱪᱟᱥᱚᱜ ᱜᱮᱭᱟ ᱟᱞᱮ ᱫᱚ᱾
ᱚᱱᱟ ᱪᱮᱛᱮᱯᱮ ᱪᱟᱥᱟ ᱢᱟᱱᱮ ᱢᱟᱱᱮ ᱢᱮᱥᱤᱱ ᱛᱮᱯᱮ ᱪᱟᱥᱟ, ᱥᱮ ᱢᱤᱱᱤ ᱛᱮᱯᱮ ᱪᱟᱥᱟ
ᱵᱟ ᱢᱮᱥᱤᱱ ᱛᱮᱫᱚ ᱵᱟᱝ ᱟᱞᱮᱭᱟ ᱤᱭᱟᱹ ᱛᱤᱜᱤ ᱛᱮ ᱱᱟᱦᱮᱞ ᱛᱤᱜᱤ ᱥᱤ ᱠᱟᱛᱮᱫ, ᱟᱯᱱᱟᱨ ᱛᱮᱜᱤ ᱞᱮ ᱪᱟᱥᱚᱜᱼᱟ
ᱚᱱᱟᱛᱚ ᱦᱟᱸᱟᱭ ᱱᱟᱦᱮᱞ ᱛᱮᱜᱮ ᱚᱱᱟ ᱫᱚ ᱵᱟᱲᱟᱭ ᱟᱞᱮ ᱟᱫᱚ ᱟᱹᱰᱤ ᱦᱚᱲ ᱥᱮᱫ ᱢᱟᱱᱮ ᱫᱟᱜ ᱥᱚᱝᱠᱚᱴ ᱠᱚ ᱧᱟᱢᱟᱠᱚ ᱟᱹᱰᱤ ᱢᱟᱱᱮ
ᱦᱮᱸ ᱜᱚᱝᱠᱮ ᱟᱞᱮ ᱥᱮᱫ ᱫᱚ ᱫᱟᱜ ᱠᱚᱫᱚ ᱥᱚᱝᱠᱚᱴ ᱢᱟᱪᱷᱟ ᱜᱮᱭᱟ ᱪᱮᱫᱟᱜ ᱮᱱᱛᱮ ᱟᱞᱮ ᱫᱚ ᱠᱷᱟᱹᱞᱤ ᱚᱱᱟ ᱫᱟᱜ ᱮ ᱡᱟᱹᱲᱤᱭᱟᱞᱮᱭᱟ ᱤᱱᱟᱹ ᱵᱷᱚᱨᱥᱟ ᱜᱮᱞᱮ ᱪᱟᱥᱚᱜᱼᱟ ᱟᱞᱮ ᱫᱚ ᱱᱟᱛᱮ ᱫᱚ, ᱚᱱᱟᱛᱮ ᱟᱞᱮ ᱫᱚ ᱢᱤᱫ ᱫᱷᱟᱣ ᱜᱤ ᱦᱩᱲᱩ ᱪᱟᱥ ᱦᱚᱸᱞᱮ ᱪᱟᱥᱚᱜᱼᱟ, ᱥᱮ ᱱᱚᱣᱟ ᱠᱟᱹᱢᱤ ᱫᱤᱱ ᱥᱚᱢᱚᱭ ᱜᱤ ᱦᱩᱲᱩ ᱠᱚᱫᱚᱞᱮ ᱪᱟᱥᱚᱜᱼᱟ, ᱮᱴᱟᱜ ᱫᱤᱱ ᱫᱚ ᱵᱟᱞᱮ ᱪᱟᱥᱚᱜᱼᱟ ᱢᱤᱫ ᱫᱷᱟᱣ ᱜᱤᱞᱮ ᱦᱩᱲᱩ ᱠᱚᱫᱚᱞᱮ ᱪᱟᱥᱚᱜᱼᱟ ᱡᱮᱥᱮ ᱟᱯᱮ ᱵᱮᱝᱜᱚᱞ ᱯᱚᱱᱚᱛ ᱥᱮᱫ ᱨᱮᱫᱚ? ᱵᱟᱨ ᱫᱷᱟᱣ ᱦᱚᱸ ᱯᱮ ᱪᱟᱥᱚᱜᱼᱟ ᱦᱩᱭ ᱦᱩᱭ ᱫᱟᱲᱮᱜᱼᱟ ᱯᱮ ᱫᱷᱟᱣ ᱦᱚᱸ ᱯᱮ ᱪᱟᱥᱚᱜᱼᱟ, ᱟᱯᱮ ᱥᱮᱫ ᱫᱚ ᱥᱩᱵᱤᱫᱷᱟ ᱠᱚ ᱢᱮᱱᱟᱜᱼᱟ ᱪᱟᱥᱚᱜ ᱞᱟᱹᱜᱤᱫ᱾ ᱚᱱᱠᱟ ᱱᱚᱞᱠᱩ ᱵᱳᱨᱤᱝ ᱠᱚ ᱢᱮᱱᱟᱜᱼᱟ ᱟᱞᱮᱥᱮᱫ ᱫᱚ ᱠᱟ ᱫᱚ ᱵᱟᱹᱱᱩᱜᱼᱟ ᱟᱞᱮ ᱫᱚ ᱥᱮᱨᱢᱟ ᱫᱟᱜ ᱡᱟᱹᱲᱤᱭᱟᱞᱮ ᱠᱷᱟᱱ ᱞᱮ ᱪᱟᱥᱚᱜᱼᱟ ᱟᱨ ᱵᱟᱠᱷᱟᱱ ᱫᱚ ᱵᱟᱝ
ᱦᱩᱸ
ᱢᱟᱱᱮ ᱵᱚᱪᱷᱚᱨ ᱨᱮ ᱢᱤᱫ ᱫᱷᱚᱢ ᱜᱤ ᱟᱞᱮ ᱫᱚᱞᱮ ᱪᱟᱥᱚᱜᱼᱟ
ᱵᱚᱡ ᱦᱩᱸ ᱵᱚᱪᱷᱚᱨᱮ ᱢᱤᱫ ᱫᱷᱟ
ᱟᱯᱮ ᱫᱚ ᱛᱤᱱᱟᱹᱜ ᱫᱚᱢ ᱯᱮ ᱪᱟᱥᱚ ᱛᱮ?
ᱢᱟᱱᱮ ᱟᱞᱮ ᱫᱚ ᱦᱩᱲᱩ ᱠᱚᱫᱚ ᱵᱟᱨ ᱫᱷᱟᱣ ᱪᱟᱥᱟᱢ ᱢᱤᱫᱟᱱ ᱵᱚᱨᱥᱟ ᱞᱮ ᱪᱟᱥᱟ
ᱦᱩᱸ
ᱟᱨ ᱡᱩᱫᱤ ᱫᱟᱲᱮᱜ ᱠᱷᱟᱱ ᱴᱩᱠ-ᱴᱟᱜᱮ ᱥᱚᱵᱡᱤ ᱠᱚ ᱨᱚᱦᱚᱭᱼᱟ ᱵᱟᱝᱠᱷᱟᱱ ᱫᱚ ᱱᱚᱝᱠᱟᱜᱮ ᱴᱮᱨᱢᱤ ᱠᱚ ᱢᱮᱱᱟᱜ ᱟᱠᱟᱫᱟ, ᱛᱩᱲᱤ ᱠᱚ ᱢᱮᱱᱟᱜ ᱟᱠᱟᱫᱟ, ᱟᱹᱞᱩ ᱠᱚ ᱢᱮᱱᱟᱜ ᱟᱠᱟᱫᱟ, ᱢᱟᱹᱨᱤᱡ ᱠᱚ ᱢᱮᱱᱟᱜ ᱟᱠᱟᱫᱟ᱾
ᱢᱟᱱᱮ ᱚᱱᱟ ᱠᱚ ᱡᱚᱛᱚᱢᱮ ᱚᱱᱟ ᱠᱚᱢᱮ ᱥᱤᱡᱤᱱ ᱨᱮ ᱟᱨᱠᱤ
ᱦᱩᱸ ᱚᱱᱟ ᱠᱚᱫᱚ ᱥᱮᱪᱤᱱ ᱫᱟᱜ ᱛᱤᱜᱤ ᱦᱟᱝ
ᱦᱳᱭ ᱥᱤᱡᱤᱱ ᱛᱮᱜᱮ ᱟᱨ ᱟᱹᱰᱤ ᱥᱚᱵᱡᱤ ᱠᱷᱟᱱ ᱫᱚ ᱢᱟᱱᱮ ᱡᱟᱦᱟᱸ ᱛᱤᱥᱮ ᱨᱚᱦᱚᱭ ᱜᱟᱱᱚ-ᱟ ᱥᱚᱵᱡᱤ ᱠᱚᱫᱚ
ᱦᱩᱸ
ᱚᱠᱟ ᱚᱠᱟ ᱥᱤᱡᱤᱱ ᱨᱮ ᱨᱚᱦᱚᱭ ᱱᱟᱯᱟᱭᱚᱜᱼᱟ ᱯᱷᱚᱞᱚᱱ ᱠᱚ ᱪᱤᱠᱟᱜᱼᱟ
ᱩᱸ ᱟᱞᱮ ᱥᱮᱫ ᱫᱚ ᱟᱞᱮ ᱥᱮᱫ ᱫᱚ ᱠᱷᱟᱹᱞᱤ ᱫᱟᱜ ᱡᱟᱹᱲᱤ ᱠᱷᱟᱱ ᱜᱤ ᱦᱩᱲᱩ ᱫᱚᱞᱮ ᱪᱟᱥᱚᱜᱼᱟ ᱟᱨ ᱚᱱᱟ ᱵᱤᱞᱟᱹᱛᱤ ᱵᱮᱸᱜᱟᱲ ᱠᱚ ᱚᱱᱟ ᱜᱟᱰᱟ ᱫᱷᱟᱨᱮ ᱫᱷᱟᱨᱮ ᱛᱮ ᱫᱟᱜ ᱛᱟᱦᱮᱱᱟ ᱛᱚ ᱜᱟᱰᱟ ᱨᱮ ᱟᱫᱚ ᱚᱱᱟ ᱜᱤᱞᱮ ᱨᱟᱠᱟᱵᱟ ᱚᱱᱟ ᱛᱤᱜᱤᱞᱮ ᱪᱟᱥᱚᱜᱼᱟ ᱡᱮᱥᱮ ᱜᱩᱦᱩᱢ ᱠᱚ ᱦᱩᱭᱱᱟ ᱛᱩᱲᱤ ᱦᱩᱭᱱᱟ ᱟᱨ ᱟᱹᱞᱩ ᱠᱚ ᱦᱩᱭᱱᱟ ᱡᱚᱱᱰᱨᱟ ᱠᱩ ᱦᱩᱭᱱᱟ, ᱨᱟᱦᱮᱲ ᱠᱩ ᱮᱢᱟᱱ ᱩᱪᱪᱷᱮᱡᱟ ᱡᱤᱱᱤᱥ ᱢᱮᱱᱟᱜᱼᱟ ᱚᱱᱟ ᱠᱚᱫᱚ ᱚᱱᱟ ᱜᱟᱰᱟ ᱟᱲᱤ ᱨᱮ ᱠᱷᱮᱛ ᱢᱮᱱᱟᱜᱼᱟ ᱟᱫᱚ ᱚᱱᱟ ᱢᱤᱥᱤᱱ ᱛᱮᱞᱮ ᱨᱟᱠᱟᱵᱟ ᱚᱸᱰᱮᱱᱟᱜ ᱫᱚ ᱟᱨ ᱚᱱᱟ ᱛᱮᱞᱮ ᱪᱟᱥᱚᱜᱼᱟ ᱟᱨ ᱦᱩᱲᱩ ᱫᱚ ᱵᱟᱹᱭᱦᱟᱹᱲ ᱫᱷᱟᱨᱮ ᱨᱮ ᱢᱮᱱᱟᱜᱼᱟ ᱛᱚ ᱟᱫᱚ ᱚᱱᱟᱛᱮ ᱚᱱᱟ ᱫᱚ ᱠᱷᱟᱹᱞᱤ ᱥᱮᱨᱢᱟ ᱫᱟᱜ ᱵᱷᱚᱨᱥᱟ ᱜᱮᱞᱮ ᱪᱟᱥᱚᱜᱼᱟ
ᱚᱻ
ᱛᱚᱵᱮ ᱟᱵᱮᱱ ᱫᱚᱵᱮᱱ ᱚᱞᱚᱜ ᱠᱟᱱᱟ ᱥᱮ ᱠᱚᱞᱮᱡᱚᱜ ᱠᱟᱱᱟ ᱵᱮᱱ ᱥᱮ ᱛᱤᱱᱟᱹᱜ ᱨᱮᱵᱮᱱ ᱯᱟᱲᱦᱟᱜ ᱠᱟᱱᱟ?
ᱦᱳᱭ ᱠᱚᱞᱮᱡ ᱦᱚ ᱠᱚᱲᱟᱣ ᱦᱳᱭᱳᱜ ᱠᱟᱱᱟ ᱠᱚᱞᱮᱡᱽ ᱠᱚᱦᱚᱸ
ᱠᱚᱞᱮᱡᱽ ᱠᱚᱨᱮ ᱯᱟᱲᱦᱟᱜ ᱦᱩᱭᱩᱜ ᱠᱟᱱᱟ
ᱟᱨ ᱟᱵᱤᱱ ᱫᱚ?
ᱦᱮᱸ ᱟᱹᱞᱤᱧ ᱦᱚᱸ ᱠᱚᱞᱮᱡᱽ ᱨᱮᱜᱮ ᱢᱮᱱᱟᱜ ᱞᱤᱧᱟ ᱱᱤᱛᱚᱜ ᱫᱚ
ᱩᱸᱻ ᱚᱠᱟ ᱠᱚᱞᱮᱡᱽ?
ᱱᱚᱰᱮ ᱟᱞᱮ ᱟᱞᱮ ᱡᱮᱞᱟ ᱨᱮᱜᱮ ᱢᱮᱱᱟᱜᱼᱟ ᱮᱥ ᱠᱮ ᱮᱢ ᱤᱭᱩ ᱤᱭᱩᱱᱤᱵᱷᱟᱨᱥᱤᱴᱤ ᱫᱩᱢᱠᱟ ᱤᱭᱩᱱᱤᱵᱷᱟᱨᱥᱤᱴᱤ ᱠᱷᱚᱱ ᱟᱫᱚ ᱚᱱᱟ ᱚᱱᱟ ᱵᱷᱤᱛᱨᱤ ᱨᱮᱜᱮ ᱦᱤᱡᱩᱜ ᱠᱟᱱᱟ ᱢᱤᱫᱴᱮᱡ ᱠᱮ ᱠᱮ ᱮᱢ ᱠᱚᱞᱮᱡᱽ ᱯᱟᱟᱹᱠᱩᱲ ᱨᱮ ᱚᱸᱰᱮ ᱜᱮᱞᱤᱧ ᱯᱟᱲᱦᱟᱜ ᱠᱟᱱᱟ
ᱦᱩᱸ
ᱜᱚᱝᱠᱮ ᱛᱚᱵᱮ ᱟᱞᱮ ᱥᱮᱫ ᱫᱚ ᱵᱟᱵᱮᱱ ᱦᱮᱡ ᱵᱟᱲᱟᱟᱣ ᱟᱠᱟᱱᱟ?
ᱚᱠᱟ ᱡᱷᱟᱲᱠᱷᱚᱱᱰ ᱫᱤᱥᱚᱢ?
ᱦᱮᱸ ᱡᱷᱟᱲᱠᱷᱚᱸᱰ ᱫᱤᱥᱚᱢ
ᱱᱤᱛᱟᱹ ᱪᱟᱵᱟ ᱦᱩᱭ ᱠᱟᱱᱟ
ᱟᱵᱮᱱ ᱢᱟ ᱢᱮᱫᱽᱱᱤᱯᱩᱨ ᱨᱮᱱ ᱵᱮᱱ ᱞᱟᱹᱭᱮᱱ ᱦᱮᱸ
ᱦᱚᱸ
ᱦᱮᱸ
ᱯᱚᱥᱪᱤᱢ ᱢᱮᱫᱽᱱᱤᱯᱩᱨ
ᱯᱚᱥᱪᱤᱢ ᱢᱮᱫᱽᱱᱤᱯᱩᱨ
ᱦᱩᱸ
ᱦᱳᱭ ᱚᱱᱛᱮ ᱫᱚ ᱵᱟᱹᱞᱤᱧ ᱪᱟᱞᱟᱣ ᱵᱟᱲᱟᱣ ᱟᱠᱟᱱᱟ ᱚᱱᱟ ᱱᱚᱝᱠᱟ ᱯᱟᱦᱟᱴᱟ ᱫᱚ ᱟᱨ ᱚᱱᱛᱮ ᱡᱟᱹᱨᱩᱲ ᱵᱟᱝ ᱯᱟᱲᱟᱣ ᱟᱠᱟᱱ ᱛᱮ ᱮᱭᱥᱮ ᱦᱚᱸ ᱵᱟᱹᱞᱤᱧ ᱪᱟᱞᱟᱣ ᱵᱟᱲᱟᱣ ᱟᱠᱟᱱᱟ ᱠᱷᱟᱹᱞᱤ ᱢᱟᱞᱫᱟ ᱦᱟᱹᱵᱤᱡ ᱞᱤᱧ ᱪᱟᱞᱟᱣ ᱟᱠᱟᱱᱟ ᱮᱱᱛᱮ
ᱢᱟᱞᱫᱟ ᱛᱚ ᱟᱞᱮ ᱯᱟᱨᱚᱢ ᱛᱚ
ᱢᱟᱞᱫᱟ ᱫᱚ
ᱢᱟᱞᱫᱟ ᱢᱟᱞᱫᱟ ᱫᱚ ᱟᱱᱮ ᱵᱤᱥᱱᱩᱯᱩᱨ ᱠᱷᱚᱱ ᱟᱨᱦᱚᱸ ᱪᱟᱜ ᱦᱩᱭᱩᱜᱼᱟ
ᱦᱳᱭ ᱟᱫᱚ ᱠᱷᱟᱹᱞᱤ ᱢᱟᱞᱫᱟ ᱦᱟᱹᱵᱤᱡ ᱜᱮᱞᱤᱧ ᱪᱟᱞᱟᱣ ᱟᱠᱟᱱᱟ ᱟᱨ ᱱᱤᱭᱟᱹ ᱱᱟᱠᱷᱟ ᱯᱟᱦᱴᱟ ᱫᱚ ᱱᱚᱛᱮ ᱦᱟᱡᱟᱨ ᱫᱩᱣᱟᱨ ᱵᱮᱱ ᱟᱸᱡᱚᱢ ᱟᱠᱟᱫ ᱜᱮ
ᱦᱮᱸ ᱟᱡᱚᱢ ᱦᱳᱭ ᱠᱟᱱᱟ
ᱦᱳᱭ ᱚᱱᱟ ᱱᱟᱠᱷᱟ ᱯᱟᱦᱴᱟ ᱞᱤᱧ ᱪᱟᱞᱟᱣ ᱟᱠᱟᱱᱟ
ᱚ ᱛ ᱱᱟ ᱱᱟᱯᱟᱭ ᱜᱮ ᱛᱟᱞᱮ
ᱦᱳᱭ
ᱟᱫᱚ ᱱᱚᱣᱟ ᱮᱯ ᱨᱮ ᱛᱤᱱᱟᱹᱜ ᱫᱤᱱ ᱠᱷᱚᱱ ᱵᱮᱱ ᱠᱟᱹᱢᱤ ᱠᱟᱱᱟ ᱜᱚᱝᱠᱮ ᱟᱵᱮᱱ ᱫᱚ?
ᱱᱚᱜ-ᱚᱭ ᱦᱚᱞᱟ ᱢᱟᱫᱷᱮᱨ ᱦᱚᱞᱟ ᱮᱯ ᱠᱷᱩᱞᱳ ᱦᱩᱭ ᱠᱟᱱᱟ ᱟᱫᱚ ᱛᱮᱦᱮᱧ ᱜᱮ ᱤᱵᱷᱤᱱᱤᱝ ᱴᱟᱭᱤᱢ ᱢᱟᱱᱮ ᱥᱟᱵᱢᱤᱴ ᱠᱮᱫᱟ ᱠᱚ ᱟᱨᱚᱭ
ᱦᱳ
ᱯᱳᱭᱞᱳ
ᱚ ᱴᱟᱥᱠ ᱠᱚᱫᱚ ᱛᱟᱦᱚᱞᱮ ᱵᱟᱵᱮᱱ ᱯᱩᱨᱟᱹᱣ ᱠᱟᱫᱟ ᱦᱟᱝ?
ᱩᱸᱦᱩᱜ
ᱠᱚᱞ ᱨᱮᱭᱟᱜ ᱴᱟᱥᱠ ᱠᱚ ᱢᱮᱱᱟᱜ ᱛᱟᱵᱮᱱ ᱜᱮᱭᱟ?
ᱵᱟ
ᱚ ᱟᱹᱞᱤᱧ ᱟᱹᱞᱤᱧ ᱦᱚᱸ ᱵᱟᱨ ᱯᱮ ᱫᱤᱱ ᱜᱮᱞᱤᱧ ᱦᱩᱭ ᱟᱠᱟᱱᱟ ᱵᱟᱨ ᱯᱮ ᱫᱤᱱ ᱢᱚᱫᱽᱫᱷᱮ ᱜᱮᱞᱤᱧ ᱠᱷᱩᱞᱟᱹᱣ ᱟᱠᱟᱫᱟ ᱟᱫᱚ ᱠᱚᱞ ᱨᱮᱭᱟᱜ ᱴᱟᱥᱠ ᱠᱚ ᱢᱮᱱᱟᱜ ᱵᱟᱲᱟ ᱜᱮᱛᱟᱞᱤᱧᱟ ᱟᱨ ᱱᱤᱛᱚᱜ ᱵᱟᱨ ᱦᱚᱲ ᱜᱟᱱ ᱞᱤᱧ ᱠᱚᱞ ᱟᱹᱠᱤᱱ ᱠᱷᱟᱱ ᱫᱚ ᱟᱹᱞᱤᱧ ᱫᱚ ᱛᱟᱭᱚᱢ ᱛᱮᱫᱚ ᱵᱟᱹᱞᱤᱧ ᱠᱚᱞ ᱫᱟᱲᱮᱭᱟᱜᱼᱟ, ᱛᱟᱭᱚᱢᱛᱮ ᱨᱤᱥᱤᱵᱷᱟᱨ ᱯᱟᱥᱴᱟ ᱥᱮᱱ ᱠᱷᱚᱱ ᱟᱹᱞᱤᱧ ᱫᱚᱞᱤᱧ ᱜᱚᱞᱯᱷᱚᱜᱼᱟ ᱱᱚᱛᱚᱜ ᱞᱤᱧ ᱜᱟᱞᱢᱟᱨᱟᱜ-ᱟ ᱟᱹᱞᱤᱧ ᱟᱹᱞᱤᱧ‌ᱫᱚ ᱛᱟᱭᱚᱢ ᱛᱮᱫᱚ
ᱦᱩᱸ
ᱟᱯᱮ ᱵᱮᱝᱜᱚᱞ ᱯᱚᱱᱚᱛ ᱨᱮᱱ ᱟᱹᱰᱤ ᱡᱟᱹᱥᱛᱤ ᱱᱚᱣᱟ ᱮᱯ ᱨᱮ ᱮᱠᱴᱤᱵᱷ ᱢᱮᱱᱟᱜ ᱠᱚᱣᱟ ᱡᱟᱦᱟᱸ ᱟᱹᱞᱤᱧᱟᱜ ᱵᱟᱰᱟᱭ ᱞᱮᱠᱟᱛᱮ ᱥᱮ ᱩᱱᱠᱩ ᱥᱚᱸᱜᱮ ᱟᱹᱰᱤ ᱟᱭᱢᱟ ᱞᱤᱧ ᱜᱟᱞᱢᱟᱨᱟᱣ‌ᱱᱟ ᱟᱯᱮ ᱚᱱᱟ ᱡᱷᱟᱲᱜᱨᱟᱢ ᱱᱟᱠᱷᱟ ᱨᱮᱱ ᱵᱳᱞᱯᱩᱨ ᱱᱟᱠᱷᱟ ᱨᱮᱱ ᱠᱚᱲᱟ ᱠᱚ ᱟᱹᱰᱤ ᱡᱟᱹᱥᱛᱤ ᱮᱠᱴᱤᱵᱷ ᱢᱮᱱᱟᱜ ᱠᱚᱣᱟ ᱱᱚᱣᱟᱣ ᱨᱮ,
ᱦᱩᱸ ᱵᱟᱸᱠᱩᱲᱟ,
ᱦᱮᱸ ᱵᱟᱸᱠᱩᱲᱟ,
ᱟᱨ ᱜᱚᱢᱠᱮ ᱛᱚᱵᱮ ᱚᱲᱟᱜ ᱠᱚᱨᱮ ᱫᱚ ᱚᱠᱚᱭ ᱠᱚ ᱢᱮᱱᱟᱜ ᱵᱟᱲᱟ ᱯᱮᱭᱟ?
ᱟᱞ ᱥ
ᱛᱤᱱᱟᱹᱜ ᱵᱚᱭᱦᱟ ᱠᱚ ᱢᱤᱥᱨᱟ ᱠᱚ?
ᱤᱧ ᱫᱚ ᱮᱠᱞᱟ ᱜᱤᱭᱟᱹᱧ ᱾
ᱮᱠᱞᱟ ᱜᱮᱭᱟᱢ?
ᱟᱨ ᱟᱭᱳ ᱵᱟᱵᱟ ᱛᱟᱠᱤᱱ᱾
ᱚᱼ ᱛᱚ ᱱᱚᱣᱟ ᱮᱯ ᱵᱟᱨᱮ ᱛᱮᱫᱚ ᱚᱠᱚᱭ ᱞᱟᱹᱭ ᱟᱫ ᱵᱮᱱᱟ ᱜᱚᱢᱠᱮ?
ᱦᱮᱸ
ᱱᱚᱣᱟ ᱮᱯ ᱵᱟᱨᱮ ᱛᱮᱫᱚ ᱚᱠᱚᱭ ᱞᱟᱹᱭᱟᱫ ᱵᱮᱱᱟ
ᱱᱚᱣᱟ ᱮᱯ ᱫᱚ ᱠᱤᱪᱷᱩ ᱫᱤᱱ ᱧᱮᱞᱮᱫ ᱠᱚᱣᱟ ᱞᱤᱧ ᱢᱟᱱᱮ ᱠᱚᱨᱟᱣ ᱫᱟᱠᱚ ᱥᱮ ᱟᱫᱚ ᱟᱹᱞᱤᱧ ᱦᱚᱸ ᱛᱟᱦᱚᱞᱮ ᱪᱮᱫ ᱢᱟᱱᱮ, ᱪᱤᱠᱟᱹᱭ ᱦᱩᱭᱩᱜᱼᱟ, ᱥᱮ ᱵᱟᱝ ᱦᱩᱭᱩᱜᱼᱟ ᱪᱮᱫ ᱠᱚ ᱪᱤᱠᱟᱹᱭᱟ ᱵᱟᱠᱚ ᱪᱤᱠᱟᱹᱭᱟ, ᱢᱟᱴᱤᱡᱴ ᱚᱱᱠᱟ ᱟᱨᱠᱤ ᱢᱟᱱᱮ ᱥᱩᱵᱤᱫᱷᱟ ᱚᱥᱩᱵᱤᱫᱷᱟ ᱧᱮᱞ ᱦᱩᱭᱩᱜ ᱠᱟᱱᱟ ᱛᱚ᱾
ᱦᱩᱭᱩᱜ ᱠᱷᱟᱱᱡ ᱦᱩᱭᱩᱜᱼᱟ ᱵᱟᱝᱠᱟᱱᱡ ᱦᱚᱸ ᱴᱷᱤᱠ ᱜᱮᱭᱟ ᱱᱚᱣᱟ ᱴᱨᱟᱭ ᱫᱚ ᱡᱟᱦᱟᱱᱟᱜ ᱵᱟᱹᱲᱤᱡ ᱫᱚ ᱵᱟᱝ ᱠᱟᱱᱟ ᱥᱮ ᱪᱮᱫ᱾
ᱦᱳᱭ,
ᱦᱮᱸ ᱟᱹᱞᱤᱧ ᱦᱚᱸ ᱜᱟᱛᱮ ᱠᱚ ᱠᱷᱚᱱ ᱜᱮᱞᱤᱧ ᱠᱩᱞᱤ ᱵᱟᱰᱟᱭ ᱠᱮᱫ ᱞᱟᱹᱭᱟᱫ ᱞᱤᱧᱟᱹᱠᱚ ᱟᱨ ᱩᱱᱠᱩ ᱠᱚ ᱞᱟᱹᱭᱟᱫ ᱞᱤᱧᱟ ᱮᱫᱠᱮᱵᱟᱫ ᱜᱮᱞᱤᱧ ᱵᱟᱰᱟᱭ ᱠᱮᱫᱟ ᱟᱹᱞᱤᱧ ᱦᱚᱸ ᱾ ᱴᱨᱟᱭ ᱠᱟᱜ ᱞᱟᱹᱜᱤᱧ ᱢᱮᱱ ᱠᱟᱛᱮᱛ ᱟᱹᱞᱤᱧ ᱞᱤᱧ ᱠᱚᱞ ᱵᱟᱲᱟᱭ ᱮᱫᱟ᱾
ᱦ
ᱦᱩᱸ ᱟᱨ ᱜᱚᱢᱠᱮ ᱛᱚᱵᱮ ᱱᱚᱣᱟ ᱪᱮᱫ ᱠᱚ ᱢᱮᱱᱟ ᱱᱚᱣᱟ ᱵᱷᱤᱰᱤᱭᱳ ᱨᱮ ᱱᱚᱣᱟ ᱮᱯ ᱨᱮ ᱢᱤᱫᱴᱮᱱ ᱴᱨᱮᱱᱤᱝ ᱵᱷᱤᱰᱭᱳ ᱠᱚ ᱮᱢ ᱟᱠᱟᱫᱟ ᱧᱮᱞ ᱟᱠᱟᱫ ᱜᱮᱭᱟ ᱵᱮᱱ?
ᱴᱨᱮᱱᱝ ᱵᱷᱤᱰᱤᱭᱳ,
ᱦᱮᱸ
ᱮᱢ‌‌ ᱫᱚ ᱮᱢ ᱟᱠᱟᱫᱟ ‌ ᱠᱚ ᱩᱱᱟᱹᱜ ᱫᱚ ᱵᱟᱝᱞᱤᱧ ᱧᱮᱞ ᱟᱠᱟᱫᱟ, ᱮᱡ ᱫᱚ ᱮᱢ ᱟᱠᱟᱫᱟ ᱠᱚ
ᱦᱳᱭ ᱧᱮᱞ ᱵᱮᱱ ᱦᱟᱸᱜ ᱱᱚᱣᱟ ᱤᱭᱟᱹ ᱜᱩᱨᱩᱯᱷ ᱨᱮᱵᱮᱱ ᱡᱚᱲᱟᱣ ᱠᱟᱱᱟ ᱛᱚ ᱟᱫᱚ ᱚᱸᱰᱮ ᱴᱨᱮᱱᱤᱝ ᱵᱷᱤᱰᱭᱳ ᱠᱚ ᱮᱢ ᱟᱠᱟᱫᱟ᱾
ᱚᱱᱟ ᱧᱮᱞ ᱵᱮᱱ ᱦᱟᱸᱜ ᱟᱹᱰᱤ ᱢᱚᱡᱽ ᱵᱮᱱ ᱵᱩᱡᱷᱟᱹᱣ-ᱟ᱾
ᱟᱪᱪᱷᱟ, ᱦᱮᱸ
ᱚᱱᱟ ᱟᱱᱟᱣᱩᱱᱥᱢᱮᱱᱴ ᱢᱤᱫᱴᱮᱱ ᱥᱮᱠᱥᱮᱱ ᱢᱮᱱᱟᱜᱼᱟ ᱜᱩᱨᱩᱯᱷ ᱠᱷᱚᱱᱜᱮ ᱟᱫᱚ ᱚᱱᱟ ᱪᱮᱛᱟᱱ ᱩᱛᱟᱹᱨ ᱨᱮᱵᱮᱱ ᱧᱮᱞᱟ ᱦᱟᱹᱜ ᱵᱮᱝᱜᱚᱞᱤ ᱛᱮᱜᱮ ᱠᱚ ᱚᱞ ᱟᱠᱟᱫᱟ᱾
ᱟᱫᱚ ᱚᱱᱟ ᱵᱮᱱ ᱵᱩᱡᱷᱟᱹᱣᱟ ᱦᱟᱸᱜ ᱟᱨ ᱧᱮᱞ ᱵᱮᱱ ᱦᱟᱸᱜ ᱢᱤᱫ ᱫᱷᱚᱢ ᱧᱮᱞ ᱫᱚᱲᱦᱟᱭ ᱵᱮᱱ᱾ ᱚᱱᱟ ᱫᱚ ᱡᱟᱦᱟᱸᱭ ᱠᱩ ᱜᱟᱞᱢᱟᱨᱟᱜ-ᱟ ᱟᱫᱚ ᱩᱱᱠᱩ ᱫᱚ ᱧᱮᱞ ᱫᱚ ᱟᱹᱰᱤ ᱫᱚᱨᱠᱟᱨ ᱜᱮᱭᱟ᱾
ᱦᱩᱸ ᱧᱮᱞ‌ ᱫᱚᱲᱠᱟᱨ ᱜᱮᱭᱟ᱾
ᱦᱚᱭ ᱚᱱᱟ ᱨᱮ ᱛᱷᱚᱲᱟ ᱜᱟᱱ ᱨᱩᱞ ᱨᱮᱜᱩᱞᱮᱥᱚᱱ ᱠᱚᱼᱼ ᱚᱞ ᱟᱠᱟᱫᱟ ᱪᱮᱫ ᱞᱮᱠᱟ ᱜᱟᱞᱢᱟᱨᱟᱜ ᱦᱩᱭᱩᱜ-ᱟ ᱪᱮᱫ ᱞᱮᱠᱟ ᱵᱟᱝ ᱟᱵᱮᱱ ᱦᱚᱸ ᱵᱮᱱ ᱵᱩᱡᱷᱟᱹᱣᱟ ᱟᱹᱰᱤ ᱢᱚᱡ᱾
ᱦᱩᱸᱻ᱾ ᱵᱮᱥᱤᱨ ᱵᱷᱟᱜ ᱨᱮ ᱱᱚᱣᱟ ᱱᱚᱣᱟ ᱫᱚ ᱢᱤᱫᱴᱮᱡ ᱤᱭᱟᱹ ᱫᱚ ᱠᱟᱱᱟ ᱱᱚᱣᱟ ᱮᱯ ‌ᱢᱤᱫᱴᱮᱡ ᱡᱚᱴᱟ ᱵᱚᱞᱚ ᱼᱼ ᱧᱮᱞᱮᱜ ᱠᱚᱣᱟ ᱞᱤᱧ ᱱᱚᱣᱟ ᱮᱯ ᱨᱮ ᱜᱟᱡᱮ ᱠᱚ ᱤᱭᱟᱹ ᱜᱚᱜ ᱫᱟ᱾ ᱠᱚᱲᱟ ᱫᱚ ᱠᱩᱲᱤ ᱦᱚᱲ ᱜᱮ᱾
ᱦᱚᱭ᱾ ᱟᱫᱚ ᱟᱵᱮᱱ ᱦᱚᱸ ᱵᱮᱱ ᱪᱮᱥᱴᱟ ᱠᱮᱫᱟ ᱢᱤᱫ ᱫᱷᱟᱣ ᱢᱟᱝ?
ᱦᱚᱭ ᱧᱮᱞ ᱦᱩᱭᱩᱜ ᱠᱟᱱᱟ᱾
ᱛᱤᱱᱟᱹᱜ ᱦᱚᱲ ᱥᱚᱸᱜᱮ ᱵᱮᱱ ᱜᱚᱞᱯᱷᱚ ᱵᱟᱲᱟ ᱠᱮᱫᱟ ᱛᱚᱵᱮ?
ᱩᱸ ᱢᱟᱱᱮ ᱵᱮᱥᱤ ᱫᱚ ᱵᱟᱝ ᱦᱚᱸᱜᱼᱚᱭ ᱦᱚᱞᱟ ᱞᱤᱧ ᱤᱭᱟᱹ ᱠᱮᱫᱟ ᱠᱚᱨᱟᱣ ᱠᱮᱫᱟ ᱞᱤᱧᱼᱼ ᱛᱤᱦᱤᱱ ᱦᱳᱭ ᱠᱟᱱ ᱛᱟᱹᱞᱤᱧᱟ ᱟᱫᱚ ᱦᱚᱸᱜᱼᱚᱭ ᱯᱟᱹᱭᱞᱟᱹ ᱟᱵᱤᱱ ᱥᱟᱶ᱾
ᱯᱳᱭᱞᱳ ᱟᱹᱞᱤᱧ ᱥᱚᱸᱜᱮ ᱜᱮ ᱦᱟᱝ᱾
ᱦᱳᱭ᱾
ᱦᱚᱭ ᱟᱫᱚ᱾ ᱢᱮᱱ ᱫᱟᱹᱞᱤᱧ ᱯᱟᱥᱮᱡ ᱴᱨᱮᱱᱤᱝ ᱵᱤᱰᱭᱳ ᱦᱟᱸᱜ ᱵᱟᱵᱮᱱ ᱧᱮᱞ ᱠᱟᱫᱟ ᱢᱤᱫ ᱫᱚᱢ ᱦᱟᱸᱜ ᱚᱱᱟ ᱧᱮᱞ ᱫᱚᱲᱦᱟᱭ ᱵᱮᱱ᱾ ᱟᱨ ᱵᱟᱵᱮᱱᱼᱼ ᱪᱮᱜ ᱠᱷᱚᱱᱟᱜ ᱡᱩᱫᱤ ᱵᱟᱵᱤᱱ ᱧᱟᱢ ᱠᱷᱟᱡ ᱟᱹᱞᱤᱧ. ᱜᱮ ᱦᱟᱸᱜ ᱞᱤᱧ ᱰᱟᱣᱩᱱᱞᱳᱰ ᱠᱟᱛᱮᱜ ᱞᱤᱧ ᱠᱩᱞ ᱟᱵᱮᱱᱟ᱾
ᱟᱪᱪᱷᱟ᱾
ᱱᱚᱢᱵᱚᱨ ᱢᱟ ᱱᱚᱶᱟ ᱜᱤ ᱦᱮᱱᱟᱜ ᱛᱟᱵᱮᱱᱟ ᱚᱯᱷᱞᱟᱭᱤᱱ ᱞᱤᱧ ᱠᱚᱞᱟᱜ ᱵᱮᱱ ᱛᱟᱦᱮᱸᱱ᱾ ᱮᱸ ᱚᱱᱞᱟᱭᱤᱱ ᱞᱤᱧ ᱠᱚᱞᱟᱜ ᱵᱮᱱ ᱛᱟᱦᱮᱱ ᱚᱣᱟᱴᱥᱚᱯ ᱦᱚᱛᱮ ᱛᱮ᱾ ᱟᱫᱚ ᱞᱤᱧᱼᱼ ᱤᱢᱟ ᱵᱤᱱᱟ ᱦᱟᱸᱜ ᱟᱨ ᱵᱤᱱ ᱧᱮᱞ ᱠᱮᱜ ᱜᱤ ᱴᱨᱮᱱᱤᱝ ᱵᱷᱤᱰᱤᱭᱳ ᱴᱷᱤᱠ᱾
ᱦᱚᱸ᱾
ᱱᱚᱣᱟ ᱨᱮᱫᱚ ᱜᱟᱞᱢᱟᱨᱟᱣ ᱨᱮᱭᱟᱜ ᱴᱟᱭᱤᱢ ᱫᱚ ᱵᱟᱨᱚ ᱢᱤᱱᱤᱴ ᱦᱟᱹᱵᱤᱡ ᱜᱮ ᱛᱟᱦᱮᱱᱟ ᱟᱨᱼᱼ ᱵᱟᱨᱚ ᱢᱤᱱᱤᱴ ᱵᱟᱫᱮ ᱫᱚ ᱚᱴᱚᱢᱮᱴᱤᱠ ᱠᱚᱞ ᱠᱟᱴᱟᱜ-ᱟ᱾
ᱟᱡ ᱛᱮᱜᱮ᱾
ᱟᱫᱚ ᱧᱮᱞ ᱵᱮᱱ ᱦᱟᱸᱜ ᱠᱩᱞ ᱟᱵᱮᱱ ᱠᱟᱱᱟ ᱞᱤᱧ᱾